ᱦᱮᱞᱳ᱾
ᱡᱚᱦᱟᱨ ᱜᱮ᱾
ᱦᱮᱸ ᱡᱚᱦᱟᱨ ᱜᱮᱟ᱾
ᱦᱮᱸ ᱨᱚᱲ ᱠᱚ ᱴᱷᱤᱠ ᱜᱮᱫᱚ ᱟᱸᱡᱚᱢᱚᱜ ᱠᱟᱱᱟ?
ᱦᱮᱸ ᱨᱚᱲ ᱜᱮ ᱟᱸᱡᱚᱢᱚᱜ ᱠᱚᱱᱟ ᱴᱷᱤᱠ ᱜᱮ ᱟᱸᱡᱚᱢᱚᱜ ᱠᱟᱱᱟ᱾ ᱪᱮᱫ ᱮᱢ ᱪᱤᱠᱟᱹᱭᱮᱫᱟ?
ᱮᱸ ᱪᱮᱫ ᱦᱚᱸ ᱱᱟᱠᱷᱟᱱ ᱪᱮᱫ ᱦᱚᱸ ᱵᱟᱝ ᱪᱤᱠᱟ ᱦᱩᱭᱩᱜ ᱠᱟᱱᱟ ᱱᱤᱛ ᱫᱚ᱾
ᱦᱮ
ᱱᱟᱯᱟᱣ ᱜᱮᱭᱟᱢ ᱛᱚ?
ᱦᱮᱸ ᱱᱟᱯᱟᱭ ᱜᱮ ᱟᱨ ᱟᱢ ᱫᱚ?
ᱤᱧᱦᱚᱸ ᱦᱚ ᱱᱤᱛ ᱫᱚᱞᱤᱧ ᱱᱟᱯᱟᱭ ᱜᱮᱭᱟ ᱱᱟᱜ ᱠᱷᱟᱱ
ᱟᱨ ᱚᱱᱡᱚ ᱚᱲᱟᱜ ᱨᱮᱫᱚ?
ᱦᱮᱸ ᱚᱲᱟᱜ ᱨᱮᱦᱚᱸ ᱱᱟᱯᱟᱭ ᱜᱮᱭᱟ ᱱᱤᱛ ᱫᱚ ᱟᱨ ᱛᱟᱦᱚᱞᱮ ᱟ ᱦᱮᱸ ᱟᱯᱮᱦᱚ ᱟᱯᱮ ᱫᱚ?
ᱦᱮᱸ ᱟᱞᱮ ᱦᱚ ᱱᱟᱯᱟᱭ ᱜᱮ
ᱚ ᱟᱪᱪᱷᱟ ᱛᱟᱦᱚᱞᱮ ᱟᱯᱮ ᱥᱮᱫ ᱫᱚ ᱱᱟᱜ ᱠᱷᱟᱱ ᱪᱮᱫ ᱞᱮᱠᱟ ᱫᱟᱜ ᱡᱟᱹᱲᱤ ᱠᱚᱫᱚ ᱦᱩᱭ ᱵᱟᱲᱟᱜ ᱠᱟᱱᱟ ᱱᱤᱛ ᱫᱚ
ᱦᱳᱸᱭ ᱢᱟᱱᱮ ᱦᱚᱞᱟ ᱠᱷᱚᱱᱟᱜ ᱱᱤᱛ ᱫᱷᱟᱹᱵᱤᱡ ᱱᱤᱛᱚᱜ ᱦᱚᱸ ᱫᱟᱜ ᱮᱫᱟ ᱟᱞᱮ ᱥᱮᱫ ᱫᱚ
ᱚ ᱟᱪᱪᱷᱟ ᱟᱪᱪᱷᱟ ᱦᱮᱸ ᱩ ᱟᱞᱮᱥᱮᱫ ᱦᱚᱸ ᱚᱱᱠᱟ ᱜᱮ ᱫᱟᱜ ᱫᱚ ᱫᱟᱜ ᱡᱟᱹᱲᱤ ᱵᱟᱲᱟ ᱵᱟᱲᱟ ᱠᱮᱫ ᱜᱮᱭᱟᱭ ᱦᱚᱞᱟ ᱛᱟᱨ ᱞᱟᱦᱟ ᱫᱤᱱ ᱚᱱᱠᱟ ᱦᱚᱸ ᱟᱨ ᱛᱮᱦᱮᱧ ᱦᱚᱸ ᱱᱟᱜ ᱠᱷᱟᱱ ᱫᱟᱜ ᱫᱚ ᱫᱟᱜ ᱠᱟᱜ ᱜᱮᱭᱟ ᱢᱮᱱ ᱠᱷᱟᱱ ᱚᱱᱠᱟ ᱫᱟᱜ ᱡᱟᱹᱲᱤᱭ ᱫᱟᱭ ᱥᱮ ᱢᱟᱱᱮ ᱠᱷᱮᱛ ᱵᱟᱹᱫᱽ ᱨᱮ ᱛᱚᱵᱟᱜ ᱞᱮᱠᱟ ᱫᱚ ᱵᱟᱭ ᱫᱟᱜ ᱫᱟ ᱱᱟᱜ ᱠᱷᱟᱱ ᱚᱱᱟ ᱟᱨ ᱨᱟᱪᱟ ᱠᱚ ᱞᱚᱥᱚᱫ ᱞᱮᱠᱷᱟ ᱜᱮ ᱫᱟᱜ ᱫᱟᱭ
ᱵᱟᱝ ᱟᱞᱮᱥᱮᱫ ᱫᱚ ᱢᱟᱱᱮ ᱡᱮ ᱠᱚᱨᱮ ᱵᱟᱹᱫᱽ ᱠᱚᱨᱮ ᱫᱚ ᱫᱟᱜ ᱠᱚ ᱡᱮ ᱛᱤᱸᱜᱩ ᱩᱫᱟᱹᱨ ᱠᱟᱱᱟ
ᱟᱪᱪᱷᱟ ᱟᱪᱪᱷᱟ ᱦᱮᱸ ᱢᱟᱱᱮ ᱟᱜ ᱦᱮᱸ ᱱᱟᱜ ᱠᱷᱟᱱ ᱵᱟᱹᱭᱦᱟᱹᱲ ᱠᱚᱫᱚ ᱨᱚᱦᱚᱭ ᱠᱚᱢᱯᱞᱤᱴ ᱞᱮ ᱜᱮ ᱵᱟᱹᱫᱽ ᱠᱚᱜᱮ ᱱᱟᱜ ᱠᱷᱟᱱ ᱦᱮᱱᱟᱜ ᱛᱟᱞᱮᱭᱟ ᱵᱟᱹᱫ ᱠᱚᱫᱚ ᱱᱟᱜ ᱠᱷᱟᱱ ᱫᱟᱜ ᱪᱮᱨᱚᱠᱚᱢ ᱵᱟᱭ ᱫᱟᱜ ᱞᱮᱠᱷ ᱠᱷᱟᱡᱚ ᱞᱮᱠᱷᱟ ᱵᱟᱭ ᱢᱟᱱᱮ ᱫᱟᱜ ᱡᱩᱫᱤ ᱵᱟᱭ ᱡᱳᱨ ᱠᱟᱛᱮᱫ ᱵᱟᱭ ᱫᱟᱜᱟᱭ ᱛᱟᱦᱚᱞᱮ ᱫᱟᱜ ᱵᱟᱝ ᱛᱤᱜᱩ ᱛᱟᱦᱮ ᱱᱟ ᱥᱮ ᱯᱷᱨᱮ ᱨᱚᱦᱚᱭ ᱚᱱᱟ ᱠᱚᱫᱚ ᱵᱟᱝ ᱦᱩᱭᱳ ᱠᱟᱱ ᱜᱮᱭᱟ
ᱦᱮᱸ ᱚ ᱛᱟᱦᱚᱞᱮ ᱡᱚᱢ ᱵᱟᱲᱟᱭ ᱠᱮᱜᱟ ᱥᱮ ᱵᱟᱝ?
ᱦᱮᱸ ᱡᱚᱢ ᱫᱚ ᱦᱩᱭ ᱠᱟᱱᱟ ᱜᱮᱭᱟ ᱱᱟᱜ ᱠᱷᱟᱱ ᱟᱯᱮ ᱥᱮᱫ ᱜᱮ ᱨᱚᱦᱚᱭ ᱫᱚ ᱛᱤᱱᱮᱹᱜ ᱯᱮ ᱞᱟᱦᱟ ᱟᱠᱟᱫᱟ ᱥᱮ ᱵᱟᱝ?
ᱵᱟᱝ ᱟᱞᱮ ᱫᱚ ᱠᱷᱟᱱ ᱛᱤᱨ ᱜᱮᱭᱟ ᱛᱟᱦ ᱮᱠᱷᱟᱱ ᱫᱚ
ᱚ ᱟᱪᱪᱷᱟ ᱟᱪᱪᱷᱟ ᱮᱜ ᱦᱮᱸ ᱛᱚ ᱟᱪᱪᱷᱟ ᱱᱚᱣᱟ ᱨᱮ ᱡᱟᱦᱟᱸ ᱴᱟᱭᱤᱢ ᱠᱚ ᱮᱢ ᱠᱟᱜ ᱞᱝᱟ ᱱᱚᱣᱟ ᱴᱟᱭᱤᱢ ᱢᱩᱫᱽᱨᱮ ᱡᱟᱦᱟᱸᱟᱱ ᱴᱚᱯᱤᱠ ᱤᱫᱤ ᱠᱟᱛ ᱛᱮᱜ ᱜᱟᱞᱢᱟᱨᱟᱣ ᱞᱮᱱ ᱠᱷᱟᱱ ᱱᱟᱯᱟᱭ ᱠᱚᱜ-ᱟ᱾
ᱦᱮᱸ ᱦᱮᱸ ᱛᱟᱦᱚᱞᱮ ᱟᱯᱮ ᱥᱮ ᱢᱟᱱᱮ ᱪᱮᱫ ᱠᱚᱞᱟᱹᱭᱟᱹ ᱟ ᱛᱟᱦᱚᱞᱮ ᱟᱯᱮ ᱥᱮᱱ ᱦᱮ ᱵᱟᱯᱞᱟ ᱛᱟᱦᱞᱮ ᱪᱮᱞᱮᱠ ᱛᱤᱱᱟᱹᱜ ᱨᱚᱠᱚᱢ ᱧᱮᱞ ᱠᱟᱫᱟ ᱛᱤᱱᱟᱹᱜ ᱨᱚᱠᱚᱢ ᱵᱟᱯᱞᱟ ᱦᱩᱭᱩᱜ ᱠᱟᱱᱟ ᱟᱯᱮ ᱥᱮᱫ ᱫᱚ?
ᱟᱞᱮ ᱥᱮᱫ ᱫᱚ ᱵᱟᱯᱞᱟ ᱫᱚ ᱱᱟᱜ ᱠᱷᱟᱱ ᱤᱧ ᱫᱚ ᱧᱮᱞ ᱫᱚ ᱱᱟᱜ ᱠᱷᱟᱱ ᱮ ᱥᱟᱨ ᱥᱟᱹᱜᱩᱱ ᱵᱟᱯᱞᱟ ᱜᱤᱧ ᱧᱮᱞ ᱟᱠᱟᱫᱟ ᱢᱮᱱᱠᱷᱟᱱ ᱚᱦ ᱦᱳᱸᱭ ᱚᱱᱟ ᱵᱟᱯᱞᱟᱜ ᱜᱮ ᱵᱟᱯᱞᱟ ᱫᱚ ᱱᱟᱜ ᱠᱷᱟᱱ ᱟᱹᱰᱤ ᱨᱚᱠᱚᱢᱟᱜ ᱦᱮᱱᱟᱜ-ᱟ ᱵᱟᱨᱚ ᱨᱚᱠᱚᱢᱟᱜ ᱵᱟᱯ ᱯᱞᱟ ᱠᱚ ᱞᱮᱟᱹᱭ ᱜᱮᱭᱟ ᱛᱚ ᱮ ᱥᱮᱜᱮ ᱤᱧ ᱫᱚ ᱱᱟᱜ ᱠᱷᱟᱱ ᱥᱟᱨ ᱥᱟᱹᱜᱩᱱ ᱵᱟᱯᱞᱟ ᱜᱤᱧ ᱧᱮᱞ ᱠᱟᱫᱟ ᱟᱢ ᱫᱚ ᱠᱷᱟᱱ ᱪᱮᱫ ᱵᱟᱯ ᱠᱚᱢ ᱵᱟᱲᱟᱭᱟ ᱥᱮᱢ ᱧᱮᱞ ᱟᱠᱟᱫᱟ᱾
ᱤᱧ ᱤᱧᱫᱚ ᱢᱟ ᱪᱮᱫ ᱠᱚ ᱥᱟᱨ ᱥᱟᱹᱜᱩᱱ ᱵᱟᱯᱞᱟᱧ ᱧᱮᱞ ᱟᱠᱟᱫᱟ ᱾ ᱟᱨ ᱢᱟᱱᱮ ᱥᱟᱨ ᱥᱟᱜᱩᱱ ᱵᱟᱯᱞᱟ ᱾ ᱠᱚᱸᱰᱮᱞ ᱧᱟᱯᱟᱢ ᱵᱟᱯᱞᱟ ᱫᱚ ᱮᱠᱷᱚᱱ ᱱᱟᱦᱟᱜ ᱡᱩᱜᱽ ᱨᱮᱫᱚ ᱵᱮᱥᱤ ᱵᱷᱟᱜ ᱢᱟᱱᱮ ᱦᱩᱭᱩᱜ ᱠᱟᱱᱟ ᱥᱮ ᱵᱟᱝ? ᱚᱱᱟ ᱛᱟᱨᱯᱚᱨᱮ ᱨᱟᱺᱰᱤ ᱪᱷᱟᱰ ᱵᱟᱯᱞᱟ ᱦᱚᱸ ᱦᱩᱭᱩᱜ ᱜᱮᱭᱟ ᱧᱮᱞ ᱠᱟᱹᱫᱤᱧ ᱢᱤᱫ ᱫᱷᱟᱣ ᱾
ᱳ ᱟᱪᱪᱷᱟ ᱟᱪᱪᱷᱟ ᱤᱧ ᱛᱟᱦᱚᱞᱮ ᱵᱟᱱᱟ ᱦᱚᱲ ᱜᱮ ᱱᱟᱜᱠᱷᱟᱱ ᱥᱟᱨ ᱥᱟᱹᱜᱩᱱ ᱵᱟᱯᱞᱟ ᱫᱚᱞᱟᱝ ᱧᱮᱞᱟ ᱠᱟᱜ ᱜᱮᱭ ᱵᱟᱲᱟᱭ ᱜᱮᱭᱟᱞᱟᱝ ᱠᱚᱢ ᱵᱮᱥᱤ ᱫᱚ ᱛᱟᱦᱚᱞᱮ ᱱᱟᱜ ᱠᱷᱟᱱ ᱮᱸᱻ ᱡᱟᱦᱟᱸᱟᱢ ᱞᱟᱹᱭ ᱠᱮᱫᱟ ᱪᱮ ᱨᱟᱺᱰᱤ ᱵᱟᱯᱞᱟ ᱚᱱᱟ ᱠᱚ ᱱᱤᱭᱮ ᱫᱚ ᱤᱧ ᱫᱚ ᱵᱟᱹᱧ ᱧᱮᱞ ᱟᱠᱟᱫᱟ ᱨᱤᱭᱮᱞ ᱨᱮ ᱠᱤᱱᱛᱩ ᱟᱸᱡᱚᱢ ᱟᱸᱡᱚᱢ ᱠᱟᱫᱟ ᱢᱮᱱᱠᱷᱟᱱ ᱧᱩᱛᱩᱢ ᱠᱚᱫᱚ ᱢᱟᱱᱮ ᱚᱱᱟ ᱠᱚ ᱱᱤᱭᱮᱛᱮ ᱠᱟᱹᱴᱤᱡ ᱟᱢ ᱟᱢ ᱴᱷᱮᱡ ᱠᱷᱚᱱᱟᱜ ᱞᱟᱹᱭᱤᱧ ᱠᱷᱚᱡᱚᱜ ᱠᱟᱱᱟ ᱢᱤᱫ ᱵᱟᱨ ᱠᱟᱛᱷᱟ ᱞᱟᱹᱭᱟᱜ ᱢᱮ?
ᱢᱟᱱᱮ ᱨᱟᱺᱰᱤ ᱪᱷᱟᱹᱰᱩᱭ ᱵᱟᱯᱞᱟ ᱪᱮᱫ ᱞᱮᱠᱟ ᱦᱩᱭᱩᱜᱼᱟ ᱥᱮ ᱢᱟᱱᱮ ᱚᱻ
ᱞᱟᱹᱭ ᱫᱚ ᱚᱱᱟᱜᱮ
ᱨᱟᱺᱰᱤ ᱪᱷᱟᱹᱰᱩᱭᱤ ᱵᱟᱯᱞᱟ ᱫᱚ ᱦᱩᱭᱩᱜᱼᱟ ᱢᱟᱱᱮ ᱤᱧ ᱫᱚᱧ ᱧᱮᱞ ᱟᱠᱟᱜᱼᱟ ᱢᱟᱱᱮ ᱢᱟᱱᱮ ᱡᱮ ᱠᱚᱲᱟ ᱰᱟᱹᱜᱩᱣᱟᱹ ᱛᱟᱦᱮᱱᱟ ᱟᱨ ᱡᱮ ᱵᱟᱹᱦᱩᱣᱟᱱ ᱛᱟᱦᱮᱱ ᱩᱱᱤ ᱫᱚ ᱢᱚᱝᱠᱤᱱ ᱫᱚ ᱠᱚᱲᱟ ᱜᱤᱫᱽᱨᱟᱹ ᱛᱤᱸᱜᱩ ᱠᱚᱜᱼᱟᱭ ᱟᱨ ᱦᱟᱱᱤ ᱠᱩᱲᱤ ᱜᱤᱫᱽᱨᱟᱹ ᱫᱚ ᱜᱟᱸᱰᱚ ᱪᱮᱛᱟᱱ ᱨᱮᱠᱚ ᱛᱤᱸᱜᱩ ᱠᱛᱮᱜ ᱠᱚᱠᱤ ᱫᱩᱲᱩᱵ ᱠᱟᱛᱮᱜ ᱚᱸᱰᱮ ᱜᱮ ᱥᱤᱸᱫᱩᱨᱮ ᱜᱷᱟᱥᱟᱣᱟ ᱢᱟᱱᱮ ᱟᱨᱦᱚ ᱞᱮᱜᱟ ᱛᱤᱛᱮ ᱦᱟᱱᱮ ᱤᱭᱟᱹ ᱜᱩᱞᱳᱪᱤ ᱵᱟᱦᱟᱨ ᱨᱮ
ᱜᱩᱞᱟᱹᱪᱤ ᱵᱟᱦᱟ ᱜᱩᱞᱟᱹᱪᱤ ᱵᱟᱦᱟ ᱵᱚᱞᱛᱮ ᱫᱚ ᱡᱟᱦᱟᱸ ᱞᱟᱹᱭ ᱫᱟᱠᱚ ᱰᱚᱜᱚᱨ ᱵᱟᱦᱟ᱾
ᱦᱮ ᱰᱚᱜᱚᱨ ᱵᱟᱦᱟ ᱦᱮ ᱚᱱᱟᱨᱮ ᱥᱤᱸᱫᱩᱨᱮ ᱥᱤᱸᱫᱩᱨᱮ ᱡᱤᱭᱟᱹ ᱞᱮᱸᱜᱟ ᱛᱤ ᱛᱮ ᱟᱨ ᱜᱷᱟᱥᱟᱣ ᱟᱭᱟᱭ ᱾
ᱚ ᱟᱪᱪᱷᱟ ᱟᱪᱪᱷᱟ ᱦᱮᱸ ᱾ ᱢᱟᱱᱮ ᱦᱩᱭᱩᱜ ᱠᱟᱱᱟ ᱡᱮ ᱟᱡ ᱱᱟᱜᱠᱷᱟᱱ ᱯᱟᱛᱨᱟᱨᱮ ᱡᱟᱦᱟ
ᱟᱫᱚ ᱫᱟᱹᱣᱲᱟᱹ ᱨᱮᱫᱚ ᱵᱟᱠᱚ ᱫᱮᱡ ᱠᱚᱣᱟ ᱾ ᱟᱨ ᱠᱚᱲᱟ ᱜᱤᱫᱽᱨᱟᱹ ᱦᱚᱸ ᱵᱟᱠᱚ ᱜᱚᱜ ᱠᱚᱣᱟ ᱚᱱᱟᱜᱮ ᱯᱷᱟᱨᱟᱠ ᱫᱚ᱾
ᱯᱟᱛᱨᱟ ᱨᱮᱠᱚ ᱫᱚᱦᱚ ᱠᱤᱱᱟ ᱥᱮ
ᱦᱮᱸ ᱦᱮᱸ ᱦᱳᱭ ᱢᱟᱱᱮ ᱥᱟᱠᱟᱢ ᱯᱟᱛᱲᱟ ᱨᱮᱦᱚᱸ ᱦᱳᱭᱳᱜᱼᱟ ᱵᱟᱝᱠᱷᱟᱱ ᱫᱚ ᱜᱟᱸᱰᱳ ᱨᱮ ᱦᱳᱭᱳᱜᱼᱟ ᱾
ᱚ ᱟᱪᱪᱷᱟ ᱟᱪᱪᱷᱟ ᱾
ᱟᱸᱡᱚᱢ ᱫᱚᱧ ᱟᱸᱡᱚᱢ ᱞᱮᱫ ᱜᱮᱭᱟ ᱠᱤᱱᱛᱩ ᱵᱟᱲᱟᱭ ᱫᱚ ᱵᱟᱹᱧ ᱵᱟᱲᱟᱭ ᱛᱟᱦᱮᱸ ᱡᱮ ᱱᱚᱝᱠᱟ ᱵᱚᱞᱮ ᱾
ᱚ ᱾
ᱚ ᱦᱳᱭ ᱾ ᱱᱟᱜᱠᱷᱟᱱ ᱥᱟᱨ ᱥᱟᱹᱜᱩᱱ ᱵᱟᱯᱞᱟ ᱫᱚ ᱪᱮᱫ ᱞᱮᱠᱟ ᱟᱢᱮᱢ ᱵᱟᱲᱟᱭ ᱜᱮᱭᱟ ᱢᱟᱱᱮ ᱟᱯᱮ ᱥᱮᱫ ᱫᱚ ᱠᱷᱟᱱ ᱪᱮᱫ ᱞᱮᱠᱟ ᱦᱩᱭᱩᱜ ᱜᱮᱭᱟ?
ᱦᱩ ᱥᱟᱨ ᱥᱟᱹᱜᱩᱱ ᱵᱟᱯᱞᱟ ᱫᱚ ᱢᱟᱱᱮ ᱢᱟᱱᱮ ᱢᱮᱱ ᱫᱚ ᱛᱟᱦᱮᱱᱟᱭ ᱨᱟᱭᱵᱟᱨ
ᱤᱧ ᱦᱚᱸ ᱚᱱᱠᱟ ᱜᱮ ᱤᱰᱮᱠᱷᱟᱱ ᱥᱟᱨ ᱥᱟᱹᱜᱩᱱ ᱵᱟᱯᱞᱟ ᱤᱫᱤ ᱠᱟᱛᱮᱜ ᱫᱚ ᱱᱚᱝᱠᱟᱧ ᱵᱟᱲᱟᱭᱟ ᱢᱮᱱ ᱫᱚ ᱱᱟᱜ ᱠᱷᱟᱱ ᱟᱠᱤᱱ ᱯᱳᱭᱞᱳ ᱫᱚ ᱡᱷᱚᱛᱚ ᱠᱷᱚᱱᱟᱜ ᱫᱚ ᱱᱟᱜ ᱠᱷᱟᱱ ᱤᱭᱟᱹ ᱩᱸ ᱤᱭᱟᱹ ᱨᱟᱭᱵᱟᱨ ᱦᱟᱨᱟᱢ
ᱨᱟᱭ ᱨᱟᱭᱵᱟᱨᱟᱜ ᱵᱷᱩᱢᱤᱠᱟ ᱫᱚ ᱵᱮᱥᱤ ᱛᱟᱦᱮᱸᱭᱱᱟ?
ᱦᱮᱸ ᱯᱳᱭᱞᱳ ᱨᱮᱜᱮ ᱡᱷᱚᱛᱚ ᱠᱷᱚᱱᱟᱜ, ᱥᱟᱨ ᱥᱟᱹᱜᱩᱱ ᱵᱟᱯᱞᱟ ᱵᱚᱞᱛᱮ ᱜᱮᱞᱮ ᱟᱠᱷᱟᱱ ᱨᱟᱭᱵᱟᱨᱟᱜ᱾ ᱨᱟᱭᱵᱟᱨ ᱨᱟᱭᱵᱟᱨ ᱦᱟᱨᱟᱢ ᱨᱟᱭᱵᱟᱨ ᱵᱩᱨᱦᱤ, ᱩᱱᱠᱤᱱ ᱫᱚ ᱱᱟᱜ ᱠᱷᱟᱱ ᱵᱟᱱᱟᱨ ᱯᱟᱦ ᱴᱟ ᱥᱮᱫ ᱠᱷᱚᱱᱟᱜ ᱜᱮ ᱱᱩᱢ ᱱᱩᱭ ᱦᱚᱸ ᱱᱚᱛᱮ ᱱᱟᱜ ᱯᱟᱦᱴᱟ ᱠᱷᱱᱟᱜ ᱠᱷᱚᱵᱚᱨᱮ ᱤᱫᱤᱭᱟ ᱦᱟᱱᱤ ᱦᱚᱸ ᱦᱟᱱᱛᱮ ᱱᱟᱜ ᱯᱟᱦᱴᱟ ᱠᱷᱱᱟᱜ ᱠᱷᱚᱵᱚᱨ ᱤᱫᱤᱭᱟ᱾ ᱫᱤᱭᱮ ᱚᱱᱠᱟ ᱠᱟᱛᱮᱫ ᱜᱮ ᱧᱮᱞ ᱧᱮᱯᱮᱞ ᱠᱚ ᱦᱩᱭᱩᱜ ᱛᱟᱠᱚᱣᱟ ᱠᱩᱥᱤ ᱠᱩᱥᱟᱹᱞ ᱠᱚ ᱦᱩᱭᱩᱜ ᱛᱟᱠᱚᱣᱟ᱾ ᱟᱵᱟᱨ ᱚᱱᱟ ᱵᱷᱤᱛᱤᱨ ᱨᱮ ᱢᱤᱫᱴᱟᱝ ᱟᱨᱦᱚᱸ ᱢᱤᱫᱴᱟᱝ ᱥᱟᱨ ᱥᱟᱹᱜᱩᱱ ᱵᱚᱞᱮ ᱢᱤᱫᱴᱟᱝ ᱢᱟᱱᱮ ᱞᱚᱴᱟ ᱫᱟᱜ ᱨᱮ ᱚᱱᱠᱟ ᱦᱳᱲᱳ ᱠᱚᱠᱚ ᱫᱚᱦᱚᱭᱟ ᱚᱱᱟᱨᱮ ᱥᱟᱨ ᱥᱟᱹᱜᱩᱱ ᱠᱚ ᱧᱮᱞᱟ ᱚᱱᱟ ᱠᱚ ᱦᱳᱭ ᱵᱟᱲᱟ ᱠᱟᱛᱮ ᱡᱟᱦᱟᱸ ᱡᱩᱫᱤ ᱥᱟᱹᱨᱤ ᱜᱮ ᱥᱟᱨ ᱥᱟᱹᱜᱩᱱ ᱫᱤᱭᱮ ᱥᱟᱨ ᱥᱟᱹᱜᱩᱱ ᱠᱚ ᱧᱮᱞᱟ ᱥᱟᱹᱜᱩᱱ ᱠᱟᱱ ᱜᱮᱭᱟ ᱱᱟᱜ ᱠᱷᱟᱱ ᱦᱮᱸ ᱫᱤᱭᱮ ᱛᱟᱨ ᱯᱚᱨᱮ ᱠᱷᱟᱱ ᱜᱮ ᱱᱟᱜᱠᱷᱟᱱ ᱮᱸ ᱟᱫᱚ ᱦᱚᱨᱚᱜ ᱪᱤᱱ ᱨᱮᱱᱟᱜ ᱠᱚ ᱛᱳᱲᱡᱳᱲᱟ᱾
ᱦᱩᱸ ᱚᱱᱠᱟ ᱜᱮ ᱢᱟᱱᱮ ᱠᱤ ᱪᱮᱫ ᱠᱚ ᱞᱟᱹᱭᱟ, ᱟᱞᱮ ᱢᱟᱱᱮ ᱟᱞᱮ ᱫᱤᱥᱚᱢ ᱫᱚ ᱠᱟᱹᱴᱤᱡ ᱢᱟᱱᱮ ᱤᱧᱤᱧ ᱧᱮᱞ ᱠᱟᱜᱼᱟ ᱢᱟᱱᱮ ᱮᱴᱟᱜ ᱮᱴᱟᱜ ᱫᱤᱥᱚᱢ ᱨᱮ ᱢᱟᱱᱮ ᱦᱟᱱᱮ ᱡᱮ ᱵᱟᱯᱞᱟ ᱠᱚᱣᱟ ᱠᱚ ᱡᱮ ᱢᱤᱫ ᱫᱷᱟᱣ ᱜᱮ ᱚᱭ ᱥᱤᱸᱫᱩᱨ ᱟ ᱦᱚᱨᱚ ᱜᱟᱭᱟ ᱥᱟᱠᱚᱢ ᱴᱟᱜ ᱢᱟᱱᱮ ᱢᱟᱱᱮ ᱤᱭᱟᱹ ᱠᱟᱛᱮ ᱛᱚ ᱞᱟᱲᱟ ᱠᱟᱛᱮ ᱦᱟᱱᱮ ᱡᱮ, ᱢᱟᱱᱮ ᱛᱤᱛᱮ ᱵᱟᱨᱭᱟ ᱛᱤᱛᱮ ᱜᱚᱦᱚᱲ ᱢᱟᱱᱮ ᱠᱤ ᱵᱚᱞᱮ ᱯᱷᱟᱠ ᱠᱚᱨᱮ ᱛᱟᱯᱚᱨᱮ ᱢᱮ ᱛᱤᱨᱮ ᱦᱚᱨᱚᱜ ᱟᱭᱟ ᱚᱱᱠᱟ ᱫᱚ ᱵᱟᱹᱧ ᱧᱮᱞ ᱠᱟᱫᱟ ᱦᱟᱱᱮ ᱥᱟᱠᱚᱢ ᱪᱮᱠᱟ ᱠᱚ ᱦᱚᱨᱚᱜ ᱟᱠᱚ ᱚᱱᱠᱟ ᱠᱚ ᱦᱚᱨᱚᱜ ᱟᱠᱚ, ᱚᱝᱠᱟ ᱟᱨ ᱟᱨ ᱢᱤᱫᱴᱟᱝ ᱦᱟᱱᱮ ᱥᱟᱹᱜᱩᱱ ᱞᱚᱴᱟ ᱠᱤᱱ ᱫᱤᱯᱤᱞ ᱫᱚ ᱦᱟᱝᱠᱤᱱ ᱡᱮ ᱦᱤᱞᱤ ᱛᱟᱠᱤᱱ᱾ ᱚᱱᱟ ᱫᱚ ᱥᱮ ᱢᱤᱫ ᱢᱤᱫ ᱦᱚᱲ ᱠᱚ ᱫᱤᱯᱤᱞ ᱦᱚᱪᱚ ᱠᱟᱫᱮᱭᱟ ᱚᱱᱠᱟ ᱦᱚᱸ ᱟᱹᱰᱤ ᱫᱷᱟᱣ ᱤᱧ ᱧᱮᱞ ᱟᱠᱟᱫᱼᱟ᱾ ᱚᱱᱠᱟ ᱠᱤ ᱢᱟᱱᱮ ᱟᱹᱰᱤ ᱵᱷᱮᱜᱟᱨ ᱵᱷᱮᱜᱟᱨ ᱵᱟᱯᱞᱟ ᱜᱤᱧ ᱧᱮᱞ ᱠᱮᱷᱼᱟ᱾
ᱦᱮᱸ ᱵᱷᱮᱜᱟᱨ ᱵᱟᱯᱞᱟᱢ ᱧᱮᱞ ᱟᱠᱟᱫᱟ ᱱᱟᱯᱟᱭ ᱜᱮ᱾ ᱮᱸᱜ ᱛᱟᱦᱚᱞᱮ ᱤᱧᱤᱧ ᱞᱟᱹᱭ ᱫᱟ ᱡᱮ ᱟᱯᱮ ᱥᱮᱫ ᱫᱚ ᱱᱟᱜ ᱠᱷᱟᱱ ᱵᱟᱯᱞᱟ ᱫᱚ ᱪᱷᱟᱢᱰᱟ ᱞᱟ ᱛᱟᱨ ᱨᱮ ᱦᱳᱭᱳᱜ ᱜᱮᱭᱟ ᱥᱮ ᱠᱩᱞᱦᱤ ᱨᱮ ᱦᱳᱭᱳᱜ ᱜᱮᱭᱟ ᱵᱟᱯᱞᱟ?
ᱟᱞᱮ ᱫᱚ ᱪᱷᱟᱢᱰᱟ ᱪᱷᱟᱢᱰᱟ ᱞᱟᱛᱟᱨ ᱨᱮᱜᱮ᱾
ᱦᱚᱜᱼᱚ ᱟᱪᱪᱷᱟ᱾
ᱟᱨ ᱠᱩᱞᱦᱤ ᱨᱮᱫᱚ ᱠᱩᱞᱦᱤ ᱨᱮᱫᱚ ᱵᱟᱝ ᱟᱰᱮ ᱥᱟ, ᱦᱩᱸ?
ᱟᱨ ᱢᱤᱫᱴᱟᱝ ᱫᱚ ᱟᱯᱮ ᱫᱚ ᱤᱥ ᱢᱟᱱᱮ ᱵᱳᱢ ᱵᱟᱹᱥᱭᱟᱹᱢ ᱢᱟᱱᱮ ᱠᱤ ᱵᱚᱞᱮ ᱪᱟᱸᱫᱳ ᱨᱟᱠᱟᱵ ᱨᱮᱜᱮ ᱯᱮ ᱥᱤᱸᱫᱩᱨ ᱫᱟᱱ ᱦᱩᱭᱩᱜ ᱜᱮᱭᱟ ᱥᱮ ᱩᱸ ᱢᱟᱱᱮ ᱚᱱᱟ ᱟᱭᱩᱵ ᱛᱚᱨᱟ ᱜᱮ ᱦᱩᱭᱩᱜ, ᱢᱟᱱᱮ ᱟᱭᱩᱵ ᱨᱮᱜᱮ ᱦᱩᱭᱩᱜ ᱜᱮᱭᱟ, ᱳᱭ ᱵᱷᱳᱨ ᱵᱷᱳᱨ
ᱦᱮᱸ᱾ ᱵᱟᱝᱟ ᱟᱞᱮ ᱥᱮᱫ ᱫᱚ ᱱᱟᱜ ᱠᱷᱟᱱ, ᱤᱧ ᱫᱩᱧ ᱧᱮᱞ ᱵᱟᱲᱟ ᱠᱟᱫᱟ ᱢᱟᱱᱮ ᱟᱭᱩᱵ ᱦᱚᱸᱠᱚ ᱠᱚᱨᱟᱣᱟ ᱵᱷᱳᱨ ᱵᱷᱳᱨ ᱛᱮᱦᱚᱸ ᱠᱚ ᱠᱚᱨᱟᱣᱟ ᱠᱤᱱᱛᱩ ᱵᱷᱳᱨ ᱛᱮ ᱡᱟᱦᱟᱸ ᱢᱟᱱᱮ ᱵᱮᱲᱟ ᱨᱟᱠᱟᱵ ᱨᱟᱠᱟᱵ ᱥᱚᱢᱚᱭ ᱡᱟᱦᱟᱸ ᱥᱤᱸᱫᱩᱨ ᱫᱟᱱ ᱦᱩᱭᱩᱜᱼᱟ ᱚᱱᱠᱟ ᱥᱤᱸᱫᱩᱨ ᱫᱟᱱ ᱩᱱ ᱚᱠ ᱛᱚ ᱨᱮ ᱥᱤᱸᱫᱩᱨ ᱫᱟᱱ ᱜᱮ ᱤᱧᱟᱹᱜ ᱢᱚᱱᱮ ᱫᱚ ᱱᱟᱯᱟᱭᱟ ᱱᱟᱯᱟᱭᱟ᱾
ᱦᱮᱸ ᱟᱨ ᱥᱮᱨᱮᱧ ᱨᱮᱜᱮ ᱛᱚ ᱢᱮᱱᱟᱜᱼᱟ ᱵᱮᱲᱟ ᱨᱟᱠᱟᱵ ᱯᱤᱨᱤᱞ ᱯᱤᱨᱤᱞ ᱜᱟᱛᱮᱧ ᱛᱤᱧ ᱫᱚ ᱫᱮᱡᱮ ᱠᱟᱱᱟ ᱫᱟᱹᱣᱲᱟᱹ ᱪᱮᱛᱟᱱ ᱨᱮ ᱚᱱᱠᱟ ᱢᱟᱱᱮ ᱢᱤᱫᱴᱟᱝ ᱥᱮᱨᱮᱧ ᱢᱮᱱᱟᱜᱼᱟ ᱞᱟᱠᱪᱟᱨ ᱢᱚᱫᱫᱷᱮ ᱫᱚᱝ ᱥᱮᱨᱮᱧ᱾
ᱮᱠ ᱫᱚᱢ ᱴᱷᱤᱠ ᱦᱮᱢ ᱞᱟᱹᱭ ᱠᱟᱫᱟ
ᱦᱮ ᱛᱟᱦᱞᱮ ᱢᱮᱱᱠᱷᱟᱱ ᱟᱯᱮ ᱥᱮᱫ
ᱪᱮᱫ ᱮᱢ ᱞᱟᱹᱭ ᱫᱟ
ᱦᱮᱸ ᱢᱟᱱᱮ ᱛᱟᱦᱞᱮ ᱟᱯᱮ ᱥᱮᱫ ᱫᱚ ᱱᱟᱜᱠᱷᱟᱱ ᱵᱟᱨᱮ ᱤᱛᱟᱹᱜ ᱵᱚᱞᱮ ᱡᱟᱦᱟᱱ ᱚᱱᱠᱟᱱ ᱡᱤᱱᱤᱥ ᱢᱮᱱᱟᱜᱼᱟ ᱛᱚ
ᱪᱮᱛ ᱮᱢ ᱞᱟᱹᱭ ᱫᱟ
ᱮ ᱡᱟᱦᱟᱸ ᱢᱟᱱᱮ ᱵᱟᱨᱮ ᱤᱛᱟᱹᱜ ᱠᱚ ᱞᱟᱹᱭ ᱫᱟ ᱵᱟᱨᱮ ᱤᱛᱟᱹᱜ ᱚᱱᱠᱟᱱᱟᱜ ᱱᱤᱭᱚᱢ ᱵᱟᱹᱱᱩᱜᱼᱟ ᱯᱟᱥᱮᱫ ᱵᱟᱯᱞᱟ ᱨᱮ
ᱵᱟᱝ ᱵᱟᱝ
ᱵᱟᱝ ᱢᱟᱱᱮ ᱦᱚᱭᱛᱚ ᱵᱟᱢ ᱵᱩᱡ ᱫᱟᱲᱮᱭᱟᱜ ᱠᱟᱱᱟ ᱡᱮ ᱢᱤᱫᱴᱟᱝ ᱰᱟᱝᱨᱤ ᱠᱚ ᱢᱤᱦᱩ ᱦᱚᱯᱚᱱ ᱠᱚ ᱮᱢᱚᱜᱼᱟ ᱠᱚᱲᱟ ᱜᱤᱫᱽᱨᱟᱹ ᱯᱟᱦᱟᱴᱟ ᱥᱮᱫ ᱠᱷᱚᱱ ᱠᱩᱲᱤ ᱜᱤᱫᱽᱨᱟᱹ ᱚᱲᱟᱜ ᱠᱚ ᱮᱢᱟ ᱠᱚᱣᱟ᱾
ᱦᱮᱸ ᱢᱟᱱᱮ ᱜᱚᱱᱚᱝ ᱠᱚ ᱢᱮ ᱜᱚᱱᱚᱝ
ᱦᱳᱭ ᱦᱳᱭ,
ᱚ
ᱚᱱᱟ ᱫᱚ ᱟᱯᱮ ᱥᱮᱫ ᱫᱚ ᱱᱟᱜ ᱠᱷᱟᱱ ᱪᱮᱫ ᱮᱢ ᱞᱟᱹᱭ ᱠᱮᱫᱟ ᱜᱚᱱᱚᱝ
ᱢᱟᱱᱮ ᱜᱚᱱᱚᱝ ᱢᱤᱦᱩ ᱠᱚ ᱮᱢᱟᱭ ᱫᱚ ᱩᱱᱤ ᱫᱚ ᱢᱟᱱᱮ ᱪᱮᱫ ᱠᱚ ᱞᱟᱹᱭᱟ ᱢᱟᱱᱮ ᱠᱩᱲᱤ ᱜᱤᱫᱽᱨᱟᱹ ᱢᱟᱱᱮ ᱠᱚᱲᱟ ᱜᱤᱫᱽᱨᱟᱹ ᱠᱷᱚᱱᱟᱜ ᱠᱩᱲᱤ ᱜᱤᱫᱽᱨᱟᱹ ᱠᱚ ᱮᱢᱟ ᱠᱚᱣᱟ ᱛᱚ ᱛᱚᱠᱷᱚᱱ ᱜᱮᱠᱚ ᱦᱟᱸᱰᱮ ᱠᱩᱲᱤ ᱜᱤᱫᱽᱨᱟᱹ ᱢᱟᱱᱮ ᱜᱮ ᱠᱩᱲᱤ ᱜᱤᱫᱽᱨᱟᱹ ᱟᱡ ᱡᱩᱜᱮ ᱢᱟᱱᱮ ᱤᱭᱟᱹ ᱠᱟᱛᱮ ᱵᱚᱨᱚᱱ ᱠᱟᱛᱮ ᱵᱟᱭ ᱭᱟ ᱟᱨ ᱚᱸᱰᱮ ᱜᱮ ᱪᱮᱫ ᱠᱚ ᱢᱟᱱᱮ ᱠᱟᱴᱟ ᱠᱚ ᱛᱤ ᱠᱚ ᱟᱹᱨᱩ ᱢᱟᱱᱮ ᱟᱹᱨᱩ ᱠᱟᱛᱮ ᱢᱟᱱᱮ ᱠᱤ ᱵᱚᱞᱮ ᱢᱟᱱᱮ ᱵᱚᱨᱚᱱ ᱠᱚᱨ ᱵᱚᱨᱚᱱ ᱠᱟᱛᱮ ᱠᱚ ᱵᱟᱭᱮ ᱭᱟ ᱰᱟᱺᱝᱨᱤ ᱫᱚ ᱟᱞᱮ ᱫᱚ ᱚᱱᱛᱮ ᱫᱚ ᱵᱟᱨᱭᱟ ᱠᱚ ᱮᱢᱟ ᱠᱚᱣᱟ ᱢᱟᱱᱮ ᱡᱩᱵᱟᱵᱟ ᱵᱟᱨ ᱦᱚᱲ ᱠᱤᱱ ᱛᱟᱦᱮᱱᱟ ᱵᱟᱨᱭᱟ ᱢᱤᱦᱩ ᱠᱚ ᱮᱢᱟ ᱢᱤᱦᱩ ᱫᱚ ᱢᱤᱫᱴᱟᱝ ᱟᱨ ᱢᱤᱫᱴᱟᱝ ᱫᱚ ᱤᱭᱟᱹ ᱛᱟᱦᱮᱱᱟ ᱯᱟᱴᱷᱟ ᱠᱤ ᱵᱚᱞᱮ ᱳᱭ ᱡᱟᱱᱤᱱᱟᱢ
ᱚ ᱟᱪᱪᱷᱟ ᱟᱪᱪᱷᱟ
ᱦᱩᱸ
ᱦᱮᱸ ᱟᱞᱮ ᱟᱞᱮ ᱥᱮᱫ ᱫᱚ ᱱᱟᱜ-ᱠᱷᱟᱱ ᱡᱟᱦᱟᱢ ᱞᱟᱹᱭ ᱠᱮᱫᱟ ᱵᱟᱲᱮ ᱟᱨ
ᱟᱞᱮ ᱥᱮᱫ ᱫᱚ ᱱᱚᱰᱮ ᱵᱟᱲ ᱮᱢᱚᱜ-ᱟ ᱵᱟᱨᱮ ᱤᱛᱟᱹᱫ
ᱚᱱᱟ ᱠᱚᱫᱚ ᱚᱱᱠᱟ ᱫᱚ ᱟᱞᱮ ᱫᱚ ᱵᱟᱝ ᱦᱮᱸ ᱛᱟᱯᱚᱨᱮ ᱚᱱᱠᱟ ᱞᱟᱹᱭᱟᱠᱚ ᱥᱮ ᱥᱟᱸᱜᱟᱫ ᱢᱮ ᱠᱚ ᱱᱚᱜᱚᱭ ᱥᱟᱥᱟᱝ ᱫᱟᱜ ᱠᱚ ᱚᱸᱰᱮ ᱠᱚᱫᱚ ᱡᱤᱜᱼᱟ ᱚᱱᱟ ᱠᱚᱫᱚ ᱠᱤᱱᱛᱩ ᱠᱷᱩᱵ ᱠᱚᱢ ᱦᱩᱭᱩᱜᱼᱟ ᱟᱞᱮᱥᱮᱫ᱾
ᱢᱟᱱᱮ ᱪᱮᱫ ᱚᱱᱮ ᱥᱟᱥᱟᱝ ᱫᱟᱜ ᱵᱚᱞᱮ ᱚᱱᱟ ᱫᱚ ᱵᱟᱹᱧ ᱵᱟᱲᱟᱭᱟ ᱤᱧ ᱦᱚᱸ
ᱦᱟᱞᱳ
ᱦᱟᱞᱳ
ᱦᱮᱸ
ᱦᱟᱞᱳ ᱚ ᱢᱟᱱᱮ ᱚᱲᱟᱜ ᱨᱮ ᱠᱟᱹᱴᱤᱡ ᱥᱮᱛᱟ ᱢᱮᱱᱟᱭᱟ ᱛᱚ ᱥᱮᱛᱟ ᱯᱩᱥᱤ ᱫᱚ ᱵᱟᱠᱚ ᱢᱤᱫᱚᱜᱼᱟ ᱛᱚ
ᱦᱮᱸ ᱮᱠᱫᱚᱢ ᱮᱠ
ᱚᱱᱟ ᱜᱮ ᱾ ᱦᱩᱸ ᱾
ᱚ ᱟᱪᱪᱷᱟ ᱦᱮᱸ ᱾
ᱩᱦᱩᱸ ᱫᱤᱭᱮ ᱱᱤᱛᱚᱜ ᱫᱚ ᱴᱟᱭᱤᱢ ᱠᱚᱦᱚᱸ ᱦᱩᱭ ᱦᱮᱡ ᱮᱱ ᱛᱟᱞᱟᱝᱟ ᱱᱟᱜ ᱠᱷᱟᱱ ᱡᱟᱦᱟᱸ ᱠᱚ ᱮᱢ ᱠᱟᱜ ᱞᱟᱝᱟ ᱴᱟᱭᱤᱢ ᱾
ᱴᱷᱤᱠ ᱜᱮᱭᱟ ᱛᱟᱦᱚᱞᱮ ᱾
ᱦᱮᱸ ᱟᱪᱪᱷᱟ
ᱦᱮᱸ ᱦᱮᱸ ᱟᱨᱠᱤ ᱡᱟᱦᱟᱱᱟᱜ ᱠᱩᱠᱞᱤ ᱢᱮᱱᱟᱜ ᱛᱟᱢᱟ ᱥᱮ ᱪᱮᱫ?
ᱦᱮᱸ ᱠᱩᱠᱞᱤ ᱫᱚ ᱦᱮᱱᱟᱜ ᱛᱤᱧ ᱜᱮᱭᱟ᱾ ᱱᱟᱜ ᱠᱷᱟᱱ ᱟᱯᱮ ᱥᱮᱫ ᱫᱚ ᱚᱱᱟ ᱡᱟᱦᱟᱸ ᱞᱟᱹᱭ ᱦᱩᱭᱩᱜ ᱠᱟᱱᱟ ᱡᱮ ᱚᱱᱮ ᱡᱟᱦᱟᱸ ᱢᱟᱱᱮ ᱚᱱᱮ ᱪᱮᱫ ᱢᱤᱫᱴᱟᱝ ᱪᱮᱴᱟᱜ ᱵᱚᱞᱮ ᱡᱤᱱᱤᱥ ᱢᱤᱫᱴᱟᱜ ᱢᱮᱱᱟᱜ-ᱟ ᱥᱮ ᱢᱟᱱᱮ ᱡᱟᱦᱟᱸᱭ ᱵᱟᱦᱩ ᱨᱮᱱ ᱟᱡ ᱵᱷᱟᱭ ᱫᱤᱭᱮ ᱦᱟᱱᱤ ᱡᱟᱶᱟᱭ ᱠᱚᱨᱮᱱ ᱟᱨ ᱡᱟᱶᱟᱭ ᱠᱚᱲᱟ ᱛᱟᱠᱤᱱ ᱢᱤᱫᱴᱟᱝ ᱢᱟᱱᱮ ᱜᱷᱚᱲᱟ ᱠᱟᱛᱮᱜ ᱢᱤᱫᱴᱟᱝ ᱠᱚ ᱚᱱᱮ ᱪᱮᱴᱟᱜ ᱥᱮ ᱪᱮᱫ ᱚᱱᱟ ᱫᱚ ᱪᱮᱫ ᱠᱚ ᱞᱟᱹᱭ ᱜᱮᱭᱟ?
ᱚ ᱚᱱᱟ ᱠᱚᱫᱚ ᱤᱧ ᱟᱞᱮᱥᱮᱫ ᱫᱚ ᱚᱱᱠᱟ ᱫᱚ ᱵᱟᱹᱧ ᱧᱮᱞ ᱠᱟᱜ-ᱟ ᱾
ᱵᱟᱝ ᱦᱩᱭᱩᱜ ᱜᱮᱭᱟ ᱡᱮ ᱱᱟᱜ ᱠᱷᱟᱱ ᱫᱟᱲᱦᱤ ᱠᱤᱱ ᱛᱚᱞᱚᱜ-ᱟ ᱦᱟᱹᱱᱤ ᱦᱚᱸ ᱛᱚᱞᱟᱭᱟᱭ ᱱᱩᱭ ᱦᱚᱸ ᱛᱚᱞᱟᱭᱟᱭ ᱚᱱᱠᱟ ᱢᱤᱫᱴᱟᱝ ᱤᱱ ᱯᱨᱚᱥᱮᱥ ᱢᱮᱱᱟᱜ-ᱟ ᱾
ᱵᱟᱝ ᱵᱟᱝ ᱚᱱᱠᱟ ᱫᱚ ᱵᱟᱝᱟ ᱾ ᱥᱮ ᱦᱟᱱᱤ ᱢᱟᱱᱮ ᱚᱸᱰᱮ ᱫᱚ ᱠᱩᱲᱤ ᱫᱚ ᱦᱟᱱᱤ ᱠᱚᱲᱟ ᱢᱟᱱᱮ ᱠᱩᱲᱤ ᱜᱤᱫᱽᱨᱟᱹ ᱟᱡ ᱵᱷᱟᱭ ᱜᱮ ᱰᱟᱝᱨᱤᱭ ᱮ ᱞᱟᱲᱟ ᱠᱟᱛᱮ ᱚᱲᱟᱜ ᱵᱟᱭ ᱚᱱᱠᱟ ᱜᱮ ᱾
ᱚ ᱟᱪᱪᱷᱟ ᱟᱪᱪᱷᱟ ᱾ ᱟᱪᱪᱷᱟ ᱛᱟᱦᱞᱮ ᱟᱯᱮ ᱥᱮᱜ ᱫᱚ ᱠᱟᱴᱤᱜ ᱟᱞᱟᱫᱟ ᱜᱮᱭᱟ ᱵᱟᱝ ᱥᱮ ᱟᱞᱟᱫᱟ
ᱦᱮᱸᱻ ᱦᱳᱭ, ᱦᱩᱸ ᱾